ᱦᱟᱞᱚ ᱡᱚᱦᱟᱨ ᱜᱮ ᱜᱚᱝᱠᱮ᱾
ᱟᱻ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜᱼᱟ᱾
ᱦᱮᱸ ᱟᱹᱵᱤᱱ ᱦᱚᱸ ᱨᱚᱲ ᱟᱸᱡᱚᱢᱚᱜ ᱠᱟᱱᱟ ᱢᱚᱡᱽ ᱜᱮ᱾
ᱪᱮᱫᱠᱟ ᱥᱤᱛᱩᱝ ᱠᱟᱱᱟ ᱟᱯᱮ ᱥᱮᱱ?
ᱦᱮᱸ ᱥᱤᱛᱩᱝ ᱠᱟᱱᱟ ᱟᱹᱰᱤ ᱠᱟᱡᱟᱠ ᱟᱹᱰᱤ ᱰᱮᱦᱮᱨ ᱜᱮ᱾ ᱜᱚᱨᱚᱢ ᱦᱚᱸ ᱟᱹᱰᱤ ᱥᱚᱠᱛᱚ ᱵᱩᱡᱷᱟᱹᱜ ᱠᱟᱱᱟ᱾ ᱟᱨ ᱚᱱᱛᱮ ᱫᱚ ᱪᱮᱫᱮ ᱞᱮᱠᱟ?
ᱛᱮᱦᱮᱧ ᱜᱟᱯᱟ ᱟᱹᱰᱤ ᱡᱩᱨ ᱜᱚᱨᱚᱢ ᱠᱟᱱᱟ, ᱱᱚᱛᱮ ᱥᱤᱛᱩᱝ ᱠᱟᱱᱟ, ᱱᱟᱥᱮ ᱱᱟᱥᱮ ᱫᱟᱜ-ᱮ ᱠᱟᱱ ᱛᱮ᱾
ᱦᱳᱭ ᱟᱨ ᱦᱚᱞᱟ ᱚᱱᱛᱮ ᱫᱟᱜ ᱡᱟᱹᱲᱤ ᱠᱮᱫᱼᱟ ᱥᱮ ᱵᱟᱝᱼᱟ?
ᱫᱟᱜ ᱮᱫᱟᱭ ᱱᱟᱥᱮ ᱱᱟᱥᱮ ᱫᱟᱜ ᱫᱚ ᱛᱚ ᱦᱚᱞᱟ ᱦᱚᱸᱭ ᱫᱟᱜ ᱠᱮᱭᱟ᱾
ᱦᱚᱸ᱾
ᱟᱨ ᱟᱨ ᱥᱤᱛᱩᱝ ᱫᱟᱭ ᱛᱚ ᱵᱟᱹᱲᱛᱤ ᱧᱚᱜ ᱮ ᱥᱤᱛᱩᱝ ᱫᱟᱭ ᱟᱹᱰᱤ ᱡᱩᱨ ᱟᱫᱚ ᱟᱹᱰᱤ ᱟᱸᱴ ᱵᱩᱝᱥᱩᱱᱤ ᱜᱚᱨᱚᱢ ᱟᱹᱭᱠᱟᱹᱜ ᱠᱟᱱᱟ᱾
ᱦᱳᱭ ᱱᱚᱛᱮ ᱦᱚᱸ᱾ ᱦᱚᱞᱟ ᱦᱟᱸᱜ ᱫᱟᱜ ᱡᱟᱹᱲᱤ ᱠᱮᱫ ᱛᱮ, ᱛᱮᱦᱮᱸᱧ ᱟᱹᱰᱤ ᱥᱚᱠᱛᱚ ᱜᱮ ᱜᱚᱨᱚᱢ ᱵᱩᱡᱷᱟᱹᱜ ᱠᱟᱱᱟ ᱾ ᱟᱨ, ᱥᱤᱛᱩᱝ ᱮᱜ-ᱟᱭ ᱥᱮ? ᱦᱚᱭ ᱾
ᱟᱹᱰᱤ ᱡᱩᱨ᱾
ᱦᱚᱸ, ᱥᱤᱛᱩᱝ ᱱᱚᱝᱠᱟ ᱵᱩᱡᱷᱟᱹᱜ ᱠᱟᱱᱟ ᱥᱮ ᱚᱲᱟᱜ ᱵᱷᱤᱛᱤᱨ ᱨᱮ ᱛᱟᱦᱮᱸ ᱦᱚᱸ ᱵᱟᱝ ᱫᱟᱲᱮ᱾
ᱦᱮᱸ ᱦᱮᱸ ᱵᱟᱝ ᱵᱟᱝ ᱜᱟᱱᱚᱜ ᱠᱟᱱᱟ᱾ ᱟᱹᱰᱤᱜ ᱟᱫᱚ ᱵᱟᱭᱜ ᱵᱟᱭᱨᱮ ᱠᱚᱨᱮᱜ ᱜᱮ ᱢᱚᱡᱽ ᱟᱹᱭᱠᱟᱹᱜ ᱠᱟᱱᱟ ᱱᱤᱨᱤᱵᱤᱞᱤ ᱡᱟᱭᱜᱟ ᱨᱮ᱾
ᱦᱳᱭ ᱫᱟᱨᱮ ᱵᱩᱴᱟᱹ ᱠᱚᱨᱮ ᱜᱮ᱾
ᱫᱟᱨᱮ ᱵᱩᱴᱟᱹ? ᱦᱮᱸ ᱫᱟᱨᱮ ᱵᱩᱴᱟᱹ᱾
ᱟᱸᱪᱪᱷᱟ᱾
ᱟ, ᱟᱡ
ᱚᱱᱛᱮ ᱨᱮ ᱱᱤᱛᱚᱜ ᱢᱟ ᱾ ᱯᱟᱨᱟᱵᱽ ᱥᱤᱡᱤᱱ ᱠᱟᱱᱟ ᱾ ᱯᱟᱨᱟᱵᱽ ᱟᱪᱪᱷᱟ, ᱚᱱᱛᱮ ᱫᱚ ᱯᱟᱨᱟᱵᱽ ᱠᱚᱫᱚ ᱚᱦᱸ ᱢᱟᱱᱟᱣ ᱵᱟᱲᱟᱭᱟ ᱥᱮ ᱵᱟᱝ ᱟ?
ᱯᱟᱨᱟᱵᱽ ᱠᱚᱫᱚ ᱥᱮᱨᱚᱠᱚᱢ ᱱᱤᱛᱚᱜ ᱫᱚ ᱦᱟᱸᱜ ᱵᱟᱹᱱᱩᱜ ᱠᱟᱫᱟ ᱥᱩᱫᱩ ᱦᱩᱭᱱᱟ ᱤᱭᱟ. ᱢᱚᱛᱚᱱ ᱾ ᱱᱚᱜᱼᱚᱭ ᱮᱨᱚᱜ ᱵᱚᱸᱜᱟ ᱜᱮ ᱦᱩᱭᱱᱟ ᱾
ᱟᱪᱪᱷᱟ ᱾
ᱮᱨᱚᱜ ᱵᱟᱲᱟᱭᱱᱟᱞᱮ ᱦᱚᱞᱟ ᱢᱟᱦᱫᱷᱮᱨ ᱜᱤ ᱾
ᱦᱚᱭ ᱦᱚᱭ, ᱡᱮ ᱚᱱᱛᱮ ᱚᱱᱟ ᱯᱟᱨᱟᱵᱽ ᱫᱚ ᱪᱮᱫ ᱯᱮ ᱞᱟᱹᱭᱟ ᱨᱩᱦᱱᱤ?
ᱵᱟᱝ ᱟᱞᱮ ᱫᱚ, ᱮᱨᱚᱜ ᱜᱮᱞᱮ ᱞᱟᱹᱭᱟ ᱾
ᱟᱪᱪᱷᱟ, ᱟᱞᱮ ᱚᱱᱟ, ᱚᱱᱟ ᱫᱚ ᱦᱚᱭ ᱦᱚᱭ ᱦᱚᱭ, ᱴᱷᱤᱠᱟᱹ ᱫᱟᱲᱮᱭᱟᱜ ᱠᱟᱱᱟ ᱞᱤᱧ ᱚᱱᱟ ᱫᱚ ᱾ ᱦᱚᱭ, ᱪᱮᱫ ᱪᱮᱫ ᱞᱮᱠᱟ ᱯᱮ ᱵᱚᱸᱜᱟᱭᱟ ᱚᱱᱟ ᱫᱚ ᱵᱚᱸᱜᱟ ᱵᱩᱨᱩ ᱱᱷᱟᱸᱜ?
ᱵᱚᱸᱜᱟ ᱵᱩᱨᱩ ᱫᱚ ᱡᱮᱢᱚᱱ ᱤᱭᱟᱹ ᱵᱟᱦᱟᱨᱮ ᱥᱮ, ᱥᱚᱨᱦᱟᱭ ᱨᱮ ᱡᱟᱦᱟᱸ ᱡᱟᱦᱮᱨ ᱛᱷᱟᱱ ᱨᱮ ᱵᱚᱱ ᱵᱚᱸᱜᱟᱭᱮᱫᱟ ᱾ ᱵᱟᱦᱟ ᱨᱮ ᱚᱱᱠᱟᱜᱮ ᱟᱨᱠᱟᱹᱡ ᱞᱮ ᱵᱚᱸᱜᱟᱭᱟ ᱮᱠᱤ ᱜᱮ ᱾
ᱦᱚᱭᱛᱚ ᱚᱱᱟ ᱫᱚ, ᱚᱱᱟ ᱫᱚ ᱚᱠᱟ ᱨᱮᱠᱚ ᱵᱚᱸᱜᱟᱭᱟ?
ᱡᱟᱦᱮᱨ ᱛᱷᱟᱱ ᱨᱮ
ᱟᱪᱪᱷᱟ ᱾
ᱟᱪᱪᱷᱟ, ᱚᱱᱟ ᱫᱚ ᱤᱭᱟᱹ ᱤᱭᱟᱹ ᱤᱭᱟᱹ ᱧᱩᱛᱩᱢ ᱛᱮ ᱟᱨᱠᱤ ᱮᱨᱚᱜ ᱧᱩᱛᱩᱢ ᱛᱮ ᱾
ᱦᱚᱭᱛᱚ ᱢᱟᱱᱮ ᱱᱟᱜ, ᱡᱟᱦᱟᱸ ᱵᱟᱹᱫ ᱠᱷᱮᱛ ᱨᱮ ᱱᱟᱜ ᱦᱩᱲᱩ ᱠᱚᱵᱚᱱ ᱮᱨ ᱠᱮ ᱦᱮᱸ ᱥᱮ ᱾
ᱦᱮᱸ ᱦᱮᱸ ᱾